ᱦᱮᱸ ᱡᱚᱦᱟᱨ ᱜᱮ᱾
ᱚ ᱢᱮᱱᱫᱟᱞᱤᱧ ᱚ ᱦᱳᱭ ᱟᱸᱡᱚᱢᱚᱜ ᱠᱟᱱ ᱜᱮᱭᱟ ᱟᱨ ᱟᱹᱞᱤᱧᱟᱜ ᱨᱚᱲ ᱠᱚ ᱠᱞᱤᱭᱟᱨ ᱜᱮ ᱟᱸᱡᱚᱜ ᱠᱟᱱᱟ ᱥᱮ ᱵᱟᱭ ᱟᱸᱡᱚᱢᱚᱜ ᱠᱟᱱᱟ᱾
ᱦᱮᱸ ᱟᱹᱰᱤ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱟᱵᱤᱱᱟᱜ ᱨᱚᱲ ᱠᱚᱦᱚᱸ᱾
ᱢᱟᱱᱮ ᱵᱮᱠᱜᱨᱟᱣᱩᱱᱰ ᱨᱮᱱᱟᱜ ᱡᱟᱦᱟᱱᱟᱜ ᱤᱭᱟᱹ ᱟᱣᱟᱡᱽ ᱠᱚ ᱵᱟᱝ ᱦᱤᱡᱩᱜ ᱠᱟᱱᱟ ᱛᱚ᱾
ᱦᱚᱭ ᱫᱚ ᱟᱸᱚᱢ
ᱪᱮᱜ ᱞᱮᱠᱟ
ᱦᱚᱭ ᱞᱮᱠᱟ ᱟᱣᱟᱡᱽ ᱠᱚ᱾
ᱟᱪᱪᱷᱟ-ᱟᱪᱪᱷᱟ ᱦᱟᱯᱮ ᱟᱹᱰᱤ ᱪᱮᱥᱴᱟᱭᱮᱫ ᱞᱤᱧ ᱠᱟᱹᱴᱤᱡᱽ ᱤᱭᱟᱹ ᱧᱚᱜ ᱨᱮ᱾
ᱟᱹᱞᱤᱧᱟᱜ ᱚᱝᱠᱟ ᱡᱟᱸ
ᱦᱳᱭ ᱛᱷᱚᱲᱟ-ᱛᱷᱚᱲᱟ ᱚᱱᱠᱟ ᱟᱸᱡᱚᱢᱚᱜ ᱠᱟᱱᱟ ᱟᱨ ᱩᱱᱟᱹᱜ ᱡᱟᱹᱥᱛᱤ ᱫᱚ ᱵᱟᱭ ᱟᱸᱡᱚᱢᱚᱜ ᱠᱟᱱᱟ ᱦᱟᱸᱜ᱾ ᱢᱟᱱᱮ ᱨᱚᱲ ᱫᱚ ᱜᱟᱱᱚᱜᱼᱟ ᱱᱤᱝᱠᱟᱹ ᱤᱭᱟᱹ ᱫᱚ ᱡᱟᱦᱟᱸ ᱦᱤᱥᱟᱹᱵᱽ ᱵᱤᱱ ᱨᱚᱲᱮᱫᱽ ᱦᱤᱥᱟᱹᱵ ᱛᱮᱫᱚ᱾
ᱦᱮᱸ-ᱦᱮᱸ, ᱦᱩᱸ
ᱟᱫᱚ ᱪᱮᱫ ᱠᱚ ᱵᱤᱱ ᱪᱤᱠᱟᱹ ᱵᱟᱲᱟᱭᱮᱫᱟ ᱛᱟᱦᱚᱞᱮ᱾
ᱪᱤᱠᱟᱹᱫᱚ ᱟᱨᱩᱵ ᱵᱟᱲᱟ ᱦᱮᱡ ᱠᱟᱛᱮᱫ ᱱᱚᱼᱚᱭ ᱱᱚᱛᱮ ᱨᱮ ᱨᱮᱥᱴ ᱦᱩᱭ ᱠᱟᱱᱟ ᱤᱱᱟᱹᱜᱮ ᱟᱨ ᱚᱱᱠᱟ ᱫᱚ ᱦᱟᱸᱜ ᱱᱤᱛᱚᱜ ᱫᱚ ᱛᱮᱦᱮᱧ ᱫᱚ, ᱟᱨ ᱫᱟᱜ ᱡᱟᱹᱲᱤ ᱠᱚᱦᱚᱸ ᱮᱱᱟᱝ ᱥᱮᱱ ᱫᱚ ᱡᱟᱹᱥᱛᱤ ᱧᱚᱜ ᱜᱮ ᱫᱟᱜ ᱡᱟᱹᱲᱤᱭᱮᱜ ᱛᱟᱦᱮᱱᱟ ᱛᱚ ᱟᱨ ᱚᱱᱟ ᱪᱮᱠᱟ, ᱢᱟᱱᱮ ᱚᱱᱠᱟ ᱮᱴᱟᱜ ᱠᱤᱪᱷᱩ ᱢᱟᱱᱮ ᱪᱟᱥᱵᱟᱥ ᱨᱮᱱᱟᱜ ᱠᱟᱹᱢᱤ ᱫᱚ ᱛᱮᱦᱮᱧ ᱫᱚ ᱵᱟᱭ ᱥᱮᱱ ᱵᱟᱝ ᱥᱮᱱ ᱦᱩᱭ ᱠᱟᱱᱟ ᱥᱮ ᱪᱮᱫᱽ ᱚᱲᱟᱜ ᱠᱚᱨᱮ ᱜᱮ᱾
ᱟᱪᱪᱷᱟ-ᱟᱪᱪᱷᱟ᱾
ᱦᱳᱭ᱾ ᱛᱟᱦᱞᱮ ᱟᱯᱮ ᱠᱚᱜᱮ ᱛᱤᱱᱟᱹᱜ ᱜᱟᱱ ᱠᱟᱹᱢᱤ ᱦᱚᱨᱟ ᱠᱚᱯᱮ ᱪᱮᱫ ᱞᱮᱠᱟ ᱠᱮᱜᱼᱟ᱾ ᱠᱟᱹᱴᱤᱡ ᱵᱮᱱ ᱞᱟᱹᱭ ᱞᱤᱧᱟ ᱠᱷᱟᱴᱚ ᱢᱟᱪᱷᱟ᱾
ᱚᱸᱠᱟ ᱞᱟᱜᱟ ᱫᱚᱠᱚ ᱞᱟᱜᱟᱣ ᱫᱚᱠᱚ ᱞᱟᱜᱟᱣ ᱟᱠᱟᱱᱟ᱾ ᱟᱫᱚ ᱡᱚᱛᱚ ᱦᱚᱲ ᱫᱚ ᱦᱟᱸᱜ ᱵᱟᱝᱠᱚ ᱞᱟᱜᱟᱣᱟ ᱠᱤᱪᱷᱩ ᱦᱚᱲᱟᱜ ᱫᱚ ᱦᱟᱸᱜ᱾ ᱢᱟᱨᱟᱝ ᱢᱟᱨᱟᱝ ᱠᱟᱱᱟ ᱩᱱᱠᱩᱣᱟᱜ ᱫᱚ ᱦᱟᱸᱜ ᱟ ᱫᱚ ᱥᱮ ᱟᱹ ᱠᱟᱱᱟ ᱩᱱᱠᱩ ᱫᱚ ᱦᱟᱸᱜ ᱟᱹᱨᱤ ᱠᱚ ᱮᱛᱚᱦᱚᱵᱟ
ᱟᱪᱪᱷᱟ-ᱟᱪᱪᱷᱟ᱾
ᱪ ᱠᱚ ᱞᱟᱜᱟᱣ ᱟᱠ ᱜᱮ
ᱦᱳᱭ-ᱦᱳᱭ-ᱦᱳᱭ᱾
ᱟᱹᱵᱤᱱ ᱥᱮᱫ ᱛᱤᱱᱟᱹᱜ ᱢᱟᱲᱟᱝ ᱥᱮ ᱵᱟᱝ ᱠᱟᱹᱢᱤ ᱠᱚ ᱛᱟᱦᱚᱞᱮ
ᱟᱪᱪᱷᱟ ᱟᱹᱰᱤ ᱢᱚᱡᱽ ᱵᱤᱱ ᱞᱟᱹᱭ ᱠᱮᱫᱟ ᱟᱨ ᱧᱮᱞ ᱞᱮᱠᱷᱟᱱ ᱫᱚ ᱟᱞᱮ ᱱᱚᱣᱟ ᱴᱚᱴᱷᱟ ᱥᱮᱱ ᱦᱚᱸ ᱠᱟᱹᱢᱤ ᱦᱚᱨᱟ ᱫᱚ ᱟᱭᱢᱟ ᱜᱟᱱ ᱜᱮᱞᱮ ᱞᱟᱦᱟ ᱧᱚᱜ ᱟᱠᱟᱫᱟ᱾ ᱟᱻ ᱡᱮᱭᱥᱮ ᱠᱤ,
ᱦᱟᱱᱟ ᱯᱩᱭᱞᱩ ᱢᱟᱲᱟᱝ ᱢᱤᱫ ᱫᱷᱟᱣ ᱡᱟᱹᱯᱩᱫ ᱞᱮᱜᱼᱟ ᱛᱚ, ᱤᱱᱟᱹ ᱡᱟᱹᱯᱩᱫ ᱨᱮᱜᱮ ᱱᱦᱟᱜ ᱠᱟᱹᱢᱤ ᱦᱚᱨᱟ ᱠᱚᱫᱚ ᱵᱟᱹᱭᱦᱟᱹᱲ ᱠᱚᱨᱮᱱᱟᱜ ᱥᱮ, ᱚᱱᱠᱟᱱᱟᱜ ᱫᱟᱜ ᱡᱟᱦᱟᱸ ᱠᱚᱨᱮ ᱡᱚᱢᱟᱜ ᱚᱱᱠᱟᱱᱟᱜ ᱡᱟᱭᱜᱟ ᱠᱚᱨᱮ ᱫᱚ ᱢᱟᱱᱮ ᱠᱟᱹᱢᱤ ᱦᱚᱨᱟ ᱫᱚ ᱟᱹᱰᱤ ᱛᱮᱫᱽ ᱜᱮ, ᱦᱮᱸ ᱢᱟᱲᱟᱝ ᱟᱠᱟᱱᱟ ᱟᱨ ᱥᱟᱶᱛᱮ, ᱱᱚᱜᱼᱱᱟ ᱜᱷᱩᱴᱩ ᱢᱩᱴᱩ ᱵᱟᱹᱫᱽ ᱠᱚ ᱱᱮᱜᱼᱮ ᱱᱤᱭᱟᱹ ᱠᱚᱨᱮᱱᱟᱜ ᱜᱮ ᱠᱟᱹᱢᱤ ᱦᱚᱨᱟ, ᱛᱷᱚᱲᱟ ᱫᱤᱨᱤ ᱢᱮᱱᱟᱜᱼᱟ ᱟᱨ ᱢᱚᱱᱮ ᱦᱩᱭᱩᱜ ᱠᱟᱱᱟ, ᱮᱜ ᱱᱤᱭᱟᱹ ᱦᱟᱯ ᱦᱟᱛᱟᱣ ᱠᱚᱛᱮ ᱜᱮ ᱱᱟᱦᱱᱟᱜ ᱱᱚᱣᱟ ᱠᱚᱦᱚᱸ ᱠᱟᱹᱢᱤ ᱠᱚᱫᱚ ᱨᱟᱠᱟᱵᱚᱜᱼᱟ ᱟᱨ ᱪᱮᱫ ᱱᱚᱝᱠᱟ ᱵᱩᱡᱷᱟᱹᱜ ᱠᱟᱱᱟ᱾
ᱟᱪᱪᱷᱟ᱾ ᱟᱹ
ᱦᱳᱭ᱾ ᱳᱢ ᱟᱨ ᱛᱟᱨᱯᱚᱨ
ᱦᱮᱸ ᱾
ᱦᱮᱸ ᱪᱟᱥ ᱠᱚᱫᱚ ᱦᱩᱲᱩᱠᱚ ᱪᱟᱥ ᱛᱚ ᱟᱨᱦᱚᱸ ᱮᱴᱟᱜᱟᱜ ᱪᱟᱥ ᱜᱮᱭᱟ ᱥᱮ ᱚᱱᱠᱟ ᱫᱚ ᱱᱷᱟᱦᱟᱜ ᱱᱤᱛᱚᱜ ᱫᱚ ᱦᱩᱲᱩ ᱠᱚᱜᱮ ᱟᱯᱮᱫᱚ?
ᱟᱫᱚ ᱟᱹᱞᱤᱧ ᱥᱮᱫ ᱫᱚ ᱦᱟᱸᱜ ᱱᱤᱛᱚᱜ ᱫᱚ ᱦᱟᱸᱜ ᱚᱱᱠᱟ ᱥᱩᱫᱷᱩ ᱦᱩᱲᱳᱮ ᱜᱮ ᱦᱟᱸᱜ ᱠᱟᱨᱚᱱ ᱱᱤᱛᱚᱜ ᱫᱚ ᱡᱚᱛᱚ ᱡᱟᱭᱜᱟ ᱨᱮᱜᱮ ᱚᱱᱠᱟ ᱫᱟᱜ ᱠᱚᱫᱚ ᱧᱟᱢᱮᱫ ᱜᱮᱭᱟ ᱦᱟᱸᱜ ᱟᱫᱚ ᱡᱟᱹᱥᱛᱤ ᱫᱚ ᱦᱟᱸᱜ ᱱᱤᱛᱚᱜ ᱫᱚ ᱦᱩᱲᱳ ᱜᱮᱠᱚ ᱮᱢ ᱮᱫᱟ᱾ ᱟᱨ ᱢᱤᱢᱤᱫ ᱥᱚᱢᱚᱭ ᱫᱚ ᱦᱟᱜ ᱚᱱᱠᱟ ᱡᱚᱠᱷᱚᱱ ᱫᱟᱜ ᱠᱚᱦᱚᱸ ᱦᱤᱡᱩᱜ ᱥᱚᱢᱚᱭ ᱫᱚ ᱛᱚᱠᱷᱚᱱ ᱫᱚ ᱛᱩᱲᱤ ᱠᱚᱠᱚ ᱮᱢ ᱜᱮᱭᱟ ᱟᱨ ᱡᱟᱦᱟᱸ ᱥᱚᱨᱥᱟ ᱠᱚ ᱟᱨ ᱵᱟᱫᱟᱢ ᱠᱚ ᱚᱱᱟ ᱠᱚᱠᱚ ᱮᱢᱜᱮᱭᱟ ᱠᱚ᱾ ᱟᱨ ᱥᱚᱵᱽᱡᱤ ᱠᱚᱫᱚ ᱦᱟᱸᱜ ᱚᱱᱠᱟ ᱮᱢ ᱫᱚᱠᱚ ᱮᱢᱮᱫ ᱜᱮᱭᱟ ᱟᱫᱚ ᱚᱱᱟ ᱠᱩᱫᱚ ᱦᱟᱸᱜ ᱚᱲᱟᱜ ᱡᱚᱢ ᱞᱟᱹᱜᱤᱫ ᱜᱮ ᱡᱟᱹᱥᱛᱤ ᱠᱚ ᱮᱢ ᱜᱮᱭᱟ ᱟᱠᱷᱨᱤᱧ ᱞᱟᱹᱜᱤᱫ ᱫᱚ ᱵᱟᱝ ᱠᱚ ᱮᱢ ᱜᱮᱭᱟ ᱦᱳᱭ᱾
ᱚ ᱟᱪᱪᱷᱟ ᱟᱪᱪᱷᱟ᱾
ᱟᱵᱤᱱ ᱥᱮᱫ ᱛᱟᱦᱚᱞᱮ ᱪᱮᱫ ᱠᱚᱠᱚ ᱮᱢ ᱜᱮᱭᱟ ᱥᱮ ᱥᱩᱫᱩ ᱦᱳᱲᱳ ᱜᱮ ᱠᱚᱠᱚ ᱮᱢ ᱜᱮᱭᱟ?
ᱟᱪᱪᱷᱟ ᱟᱹᱰᱤ ᱢᱚᱡᱽ ᱵᱮᱱ ᱞᱟᱹᱭ ᱠᱮᱜᱼᱟ ᱱᱟᱨ᱾ ᱧᱮᱞ ᱞᱮᱠᱷᱟᱱ ᱫᱚ ᱟᱞᱮ ᱱᱚᱛᱮ ᱫᱚ ᱱᱟᱦᱟᱜ ᱚᱱᱠᱟ ᱫᱚ ᱦᱩᱲᱩ ᱪᱟᱥ᱾ ᱥᱟᱶ ᱥᱟᱶᱛᱮ ᱚᱱᱠᱟ ᱥᱚᱵᱽᱡᱤ ᱠᱚᱦᱚᱸ ᱟᱭᱢᱟ ᱜᱟᱱ ᱜᱮᱞᱮ ᱪᱟᱨᱟ ᱵᱟᱲ ᱠᱟᱫᱟ ᱥᱮ ᱨᱚᱦᱚᱭ ᱨᱮᱱᱟᱜ ᱚᱱᱟ ᱠᱷᱮᱛ ᱠᱷᱮᱛᱞᱤᱧ ᱢᱮᱱᱫᱟ ᱚᱱᱟ ᱜᱚᱰᱟ ᱠᱚ ᱡᱟᱦᱟᱸ ᱛᱤᱱᱟᱹᱜ ᱚᱱᱟ ᱥᱤ ᱠᱚ ᱥᱮ ᱚᱱᱟ ᱜᱩᱨᱤᱡ ᱮᱢ ᱚᱱᱟ ᱠᱟᱹᱢᱤ ᱦᱚᱨᱟ ᱠᱚᱫᱚ ᱱᱟᱦᱟᱸᱜ ᱞᱮ ᱞᱟᱦᱟ ᱜᱚᱫ ᱠᱟᱫᱟ᱾ ᱟᱨ ᱟᱞᱮ ᱫᱚ ᱦᱩᱲᱩᱥ ᱥᱩᱢᱩᱝ ᱪᱟᱥ ᱠᱟᱛᱮᱫ ᱦᱚᱸ ᱱᱟᱦᱟᱜ ᱵᱟᱞᱮ ᱛᱟᱦᱮᱱᱟ ᱟᱨ ᱡᱟᱦᱟᱸ ᱜᱚᱰᱟ ᱠᱚᱨᱮ ᱚᱱᱟ ᱠᱚᱨᱮᱫ ᱫᱚ ᱥᱚᱵᱽᱡᱤ ᱠᱚᱞᱮ ᱪᱟᱥ ᱜᱮᱭᱟ ᱡᱮᱢᱚᱱᱠᱤ ᱢᱟᱹᱨᱤᱪ ᱦᱩᱭᱮᱱ ᱫᱚ ᱱᱮᱛᱟᱨ ᱫᱤᱱ ᱱᱚᱜᱼᱚ ᱱᱚᱣᱟ ᱦᱚᱛᱚᱫ ᱠᱚ ᱢᱮᱱᱟᱜᱼᱟ ᱥᱟᱶᱛᱮ ᱠᱟᱨᱞᱟ ᱢᱮᱱᱟᱜᱼᱟ ᱡᱟᱦᱟᱸ ᱫᱚ ᱚᱱᱟ ᱤᱭᱟᱹ ᱨᱮᱱᱟᱜ ᱢᱟᱲᱚᱢ ᱞᱮᱠᱟᱞᱮ ᱵᱮᱱᱟᱣᱟ ᱞᱮᱟᱫ ᱞᱮ ᱪᱮᱛᱟᱱ ᱨᱮ᱾ ᱦᱳᱭ ᱦᱳᱭ ᱚᱱᱠᱟ ᱢᱟᱲᱚᱢ ᱠᱚ ᱵᱮᱱᱟᱣ ᱵᱟᱲᱟ ᱦᱚᱸ ᱦᱩᱭ ᱠᱟᱱᱟ ᱟᱨ ᱟᱨ ᱚᱱᱠᱟ ᱫᱚ ᱟᱨ ᱵᱤᱞᱟᱹᱛᱤ ᱠᱚᱫᱚ ᱟᱨ ᱠᱤᱪᱷᱩ ᱫᱤᱱ ᱠᱚᱛᱮ ᱱᱟᱦᱜ ᱪᱟᱨᱟ ᱦᱩᱭᱩᱜᱼᱟ ᱟᱨ ᱱᱤᱛᱚᱜ ᱫᱚ ᱟᱹᱣᱨᱤ ᱪᱟᱞᱟᱜ ᱦᱩᱭᱩᱜᱼᱟ ᱪᱮᱫᱟᱜ ᱥᱮ ᱱᱤᱛᱚᱜ ᱫᱚ ᱟᱹᱰᱤ ᱡᱟᱹᱥᱛᱤᱭ ᱫᱟᱜ ᱫᱟᱭ ᱥᱮ ᱟᱫᱚ ᱵᱤᱞᱟᱹᱛᱤ ᱠᱚᱫᱚ ᱚᱱᱠᱟ ᱫᱷᱚᱥᱟᱜᱼᱟ ᱟᱫᱚ ᱱᱚᱣᱟ ᱡᱟᱹᱯᱩᱫ ᱨᱮᱫᱚ ᱩᱱᱟᱹᱜ ᱮᱠᱴᱟ ᱫᱚ ᱵᱷᱟᱹᱜᱮ ᱫᱷᱟᱨᱟ ᱫᱚ ᱵᱟᱭ ᱦᱩᱭᱩᱜᱼᱟ᱾ ᱦᱮᱸ ᱱᱤᱛᱚᱜ ᱫᱚ ᱱᱟᱦᱟᱜ ᱟᱨ ᱱᱚᱜᱼᱚ ᱱᱚᱣᱟ ᱢᱟᱹᱨᱤᱪ ᱠᱚᱜᱮ ᱟᱨ ᱱᱚᱜᱼᱚ ᱱᱚᱣᱟ ᱦᱚᱛᱚᱫ ᱠᱚ ᱱᱮᱜᱼᱮ ᱱᱤᱭᱟᱹ ᱠᱚᱜᱮ ᱡᱟᱦᱟᱸ ᱫᱟᱜ ᱨᱮ ᱩᱱᱟᱹᱜ ᱮᱠᱴᱟ ᱤᱯᱷᱮᱠᱴ ᱵᱟᱭ ᱯᱟᱲᱟᱜ ᱚᱱᱮ ᱚᱱᱠᱟᱱᱟᱜ ᱥᱚᱵᱽᱡᱤ ᱜᱮ ᱱᱟᱦᱟᱜᱪᱟᱥ ᱦᱩᱭᱩᱜ ᱠᱟᱱᱟ᱾
ᱟᱪᱪᱷᱟ ᱟᱪᱪᱷᱟ᱾
ᱦᱚᱭ ᱟᱨ ᱮᱴᱟᱜ ᱥᱚᱵᱽᱡᱤ ᱢᱟ ᱱᱟᱦᱟᱜ ᱱᱤᱛᱚᱜ ᱫᱚ ᱦᱟᱱᱟ ᱨᱟᱵᱟᱝ ᱫᱤᱱ ᱞᱮᱠᱷᱟᱱ ᱫᱚ ᱚᱱᱠᱟ ᱪᱟᱥ ᱫᱚ ᱦᱟᱸᱜ ᱵᱟᱝ ᱦᱩᱭᱩᱜ ᱠᱟᱱᱟ ᱥᱮ ᱱᱤᱛᱳᱜ ᱫᱚ ᱟᱹᱰᱤ ᱡᱟᱹᱥᱛᱤ ᱫᱟᱜ ᱫᱟᱭ ᱥᱮ ᱫᱟᱜ ᱪᱤᱠᱟ ᱵᱮᱸᱜᱟᱲ ᱠᱚᱦᱚᱸ ᱫᱚᱢᱮ ᱫᱷᱚ ᱥᱟᱜᱼᱟ ᱢᱟᱱᱮ ᱱᱤᱛᱚᱜ ᱫᱚ ᱟᱨ ᱛᱤᱡᱩ ᱠᱚᱦᱚᱸ ᱟᱹᱰᱤ ᱡᱟᱹᱥᱛᱤ ᱠᱚ ᱡᱚᱢᱟ ᱟᱨ ᱡᱟᱦᱟᱸᱻ ᱮᱥᱯᱮᱨᱮᱥ ᱚᱱᱠᱟᱱᱟᱜ ᱵᱷᱟᱜᱤ‌ ᱧᱚᱜ ᱵᱟᱵᱮᱱ ᱡᱚᱛᱚᱱ ᱞᱮᱠᱟᱡ ᱫᱚ ᱵᱟᱭ ᱦᱩᱭᱩᱜᱼᱟ ᱪᱮᱦᱨᱟ ᱫᱚ᱾
ᱦᱮᱸ ᱱᱤᱛᱳᱜ ᱫᱚ ᱦᱟᱸᱜ ᱟᱻ ᱡᱟᱹᱥᱛᱤᱭᱟᱱ ᱜᱮ ᱦᱟᱸᱜ ᱱᱤᱛᱚᱜ ᱫᱚ ᱛᱤᱡᱩ ᱠᱚ ᱡᱚᱢ ᱜᱮᱭᱟ ᱦᱟᱸᱜ᱾ ᱫᱟᱜ ᱫᱤᱱ ᱛᱚ ᱟᱫᱚ ᱟᱹᱰᱤ ᱡᱟᱹᱥᱛᱤ ᱜᱮ ᱛᱤᱡᱩ ᱵᱟᱝᱠᱚ ᱡᱚᱢᱮᱫ ᱜᱮᱭᱟ ᱦᱟᱸᱜ᱾
ᱦᱩᱸ ᱦᱩᱸ ᱦᱩᱸ ᱛᱟᱦᱚᱞᱮ ᱟᱯᱮᱫᱚ ᱡᱚᱱᱰᱨᱟ ᱠᱚᱫᱚ ᱪᱮᱫ ᱞᱮᱠᱟ ᱛᱤᱱᱟᱹᱜ ᱜᱟᱱ ᱯᱮ ᱪᱟᱥ ᱟᱠᱟᱫᱟ?
ᱟᱻ ᱟᱹᱞᱤᱧ ᱥᱮᱫ ᱫᱚ ᱦᱟᱸᱜ ᱡᱚᱱᱰᱨᱟ ᱫᱚ ᱚᱱᱠᱟ, ᱩᱸᱻ ᱵᱟᱝᱠᱚ ᱪᱟᱥ ᱜᱮᱭᱟ ᱟᱫᱚ ᱟᱹᱵᱤᱱ ᱥᱮᱫ ᱵᱮᱱ ᱢᱚᱱᱮ ᱦᱚᱭ ᱡᱚᱱᱰᱨᱟ ᱠᱚ ᱚᱱᱠᱟ ᱮᱢ ᱵᱟᱲᱟᱭ ᱜᱮᱭᱟ ᱥᱮ ᱪᱮᱫ?
ᱦᱚᱭ ᱟᱞᱮ ᱥᱮᱫ ᱫᱚ ᱟᱹᱰᱤ ᱡᱟᱹᱥᱛᱤ ᱜᱮ ᱡᱚᱱᱰᱨᱟ ᱠᱚᱫᱚ ᱟᱨ ᱱᱤᱛᱚᱜ ᱫᱚ ᱱᱟᱦᱟᱜ ᱱᱚᱜᱼᱚᱭ ᱡᱟᱦᱟᱸᱭ ᱡᱟᱦᱟᱸᱭ ᱠᱚᱣᱟᱜ ᱫᱚ ᱢᱟᱲᱟᱝ ᱧᱚᱜ ᱠᱚ ᱪᱟᱥ ᱠᱟᱫᱟ ᱩᱱᱠᱩ ᱠᱚᱣᱟᱜ ᱫᱚ ᱜᱮᱞᱮᱜ ᱠᱟᱱᱟ ᱟᱨ, ᱟᱞᱮ ᱠᱚ ᱡᱟᱦᱟᱸ ᱞᱮ ᱪᱟᱥ ᱠᱟᱫᱟ ᱱᱤᱭᱟᱹ ᱠᱚᱫᱚ ᱱᱟᱦᱟᱜ ᱱᱚᱜᱼᱚᱭ ᱢᱚᱴᱟᱢᱩᱴᱤ ᱮᱻ ᱱᱚᱣᱟ ᱠᱚᱲᱟᱢ ᱡᱠᱷᱟᱡ ᱤᱱᱠᱟᱹ ᱫᱟᱨᱮ ᱠᱟᱱᱟ ᱢᱚᱱ ᱵᱷᱟᱸᱜᱮᱞᱮᱠᱟ ᱫᱚ ᱦᱟᱱᱟᱜ ᱟᱨ ᱠᱤᱪᱷᱩ ᱫᱤᱱ ᱠᱚᱛᱮ ᱜᱮ ᱜᱮᱞᱮᱜᱼᱟ ᱱᱟᱦᱱᱟᱜ
ᱟᱪᱪᱷᱟ ᱟᱪᱪᱷᱟ ᱛᱟᱦᱚᱞᱮ ᱟᱹᱰᱤ ᱱᱟᱯᱟᱭ ᱜᱮ ᱟᱵᱤᱱ ᱥᱮᱫ ᱫᱚ ᱛᱟᱦᱚᱞᱮ ᱚᱱᱟ ᱡᱚᱱᱰᱨᱟ ᱠᱚᱦᱚᱸ ᱠᱚ ᱮᱢ ᱵᱟᱲᱟᱭᱫᱟ ᱟᱫᱚ ᱚᱱᱟ ᱡᱚᱸᱰᱨᱟ ᱠᱚᱫᱚ ᱮᱢ ᱠᱟᱛᱮᱜ ᱦᱟᱸᱜ ᱟ ᱵᱟᱡᱟᱨ ᱥᱮᱫ ᱵᱚᱱ ᱤᱫᱤᱭᱫᱟ ᱥᱮ ᱵᱚᱱ ᱟᱠᱷᱨᱤᱧ ᱵᱟᱲᱟᱭ ᱫᱟ ᱦᱟᱜ ᱛᱟᱦᱚᱞᱮ
ᱦᱳᱭ ᱦᱳᱭ ᱱᱚᱛᱮ ᱫᱚ ᱧᱮᱞ ᱞᱮᱠᱷᱟᱱ ᱫᱚ ᱥᱩᱫᱩ ᱚᱲᱟᱜ ᱡᱚᱢ ᱥᱩᱢᱩᱝ ᱚᱱᱠᱟ ᱫᱚ ᱱᱟᱟᱜ ᱵᱟᱝᱞᱮ ᱪᱟᱥ ᱟᱠᱟᱫᱟ ᱮᱸ ᱚᱲᱟᱜ ᱥᱟᱶ ᱥᱟᱶᱛᱮ ᱢᱟᱱᱮ ᱵᱟᱡᱟᱨ ᱦᱚᱞᱮ ᱤᱫᱤ ᱜᱮᱭᱟ᱾ ᱟᱨ ᱠᱤᱨᱤᱧ ᱟᱹᱠᱷᱨᱤᱧ ᱥᱮ ᱚᱝᱠᱟ ᱢᱤᱫᱴᱤᱡ ᱟᱹᱠᱷᱨᱤᱧ ᱦᱚᱸ ᱟᱹᱠᱷᱨᱤᱧ ᱜᱮᱭᱟᱞᱮ᱾ ᱟᱨ ᱡᱟᱦᱟᱸ ᱮᱠᱪᱩᱞᱤ ᱟᱞᱮᱥᱮᱫ ᱫᱚ ᱱᱟᱦᱟᱜ ᱪᱟᱥᱵᱟᱥ ᱥᱩᱯᱩᱨ ᱨᱮ ᱵᱤᱥᱤᱨ ᱵᱷᱟᱜᱽ ᱦᱚᱲ ᱫᱚ ᱢᱟᱱᱮ-ᱚ ᱱᱤᱨᱵᱷᱚᱨ ᱢᱮᱱᱟᱜ ᱞᱮᱭᱟ ᱚᱝᱠᱟᱱᱟᱜ ᱨᱳᱡᱽᱜᱟᱨ ᱯᱟᱱᱛᱷᱟ ᱮᱴᱟᱜᱟᱜ ᱫᱚ ᱚᱝᱠᱟᱱᱟᱜ ᱵᱟᱹᱱᱩᱜ ᱛᱟᱞᱮᱭᱟ ᱛᱚ ᱟᱫᱚ ᱚᱱᱟ ᱪᱤᱠᱟᱹᱛᱮ ᱪᱟᱥᱵᱟᱥ ᱫᱚ ᱟᱹᱰᱤ ᱡᱟᱹᱥᱛᱤ ᱜᱮ ᱦᱩᱭᱩᱜ ᱟᱞᱮ ᱱᱚᱛᱮ ᱫᱚ᱾
ᱱᱟᱯᱟᱭ ᱜᱮ ᱱᱟᱯᱟᱭ ᱜᱮ᱾
ᱦᱳᱭ ᱟᱨ ᱡᱚᱸᱰᱨᱟ ᱫᱚ ᱡᱟᱦᱟᱸ ᱱᱚᱜᱼ ᱱᱚᱣᱟ ᱜᱟᱫᱟᱨ ᱡᱚᱸᱰᱨᱟ ᱡᱟᱦᱟᱸ ᱵᱚᱱ ᱢᱮᱱᱫᱟ ᱱᱚᱜᱼᱚ ᱱᱚᱣᱟ ᱜᱮ ᱱᱚᱜᱼᱚ ᱱᱚᱝᱠᱟ ᱜᱮ ᱱᱚᱜᱼᱚ ᱜᱟᱫᱟᱨᱟᱜ ᱜᱮ ᱰᱷᱮᱨ ᱫᱚ ᱢᱟᱱᱮ ᱡᱟᱹᱥᱛᱤ ᱞᱮ ᱟᱹᱠᱷᱨᱤᱧᱟ ᱟᱞᱮ ᱫᱚ᱾
ᱚ ᱟᱪᱪᱷᱟ ᱟᱪᱪᱷᱟ᱾
ᱢᱟᱱᱮ ᱜᱟᱫᱟᱨᱟᱜ ᱨᱮᱫᱚ ᱱᱤᱛᱚᱜ ᱫᱚ ᱵᱟᱡᱟᱨ ᱨᱮ ᱢᱟᱱᱮ ᱪᱟᱹᱦᱤᱫᱟ ᱠᱟᱹᱴᱤᱡ ᱟᱹᱰᱤ ᱡᱟᱹᱥᱛᱤ ᱢᱮᱱᱟᱜᱼᱟᱱ ᱛᱚ᱾ ᱟ ᱚᱱᱟ ᱪᱤᱛᱟ ᱢᱟᱱᱮ ᱨᱟᱯᱟᱜ ᱡᱚᱢ ᱥᱮ ᱚᱱᱠᱟ ᱟᱭᱢᱟ ᱜᱟᱱ ᱵᱟᱡᱟᱨ ᱠᱷᱚᱱ ᱦᱚᱲ ᱠᱚ ᱟᱨ ᱥᱟᱶᱛᱮ ᱯᱟᱹᱭᱠᱟᱹᱨ ᱠᱚᱦᱚᱸ ᱠᱚ ᱦᱤᱡᱩᱜ ᱜᱮᱭᱟ ᱱᱚᱛᱮ ᱚᱲᱟᱜ ᱠᱷᱚᱱ ᱠᱤᱨᱤᱧ ᱤᱫᱤ ᱜᱮᱭᱟ ᱟᱫᱚ ᱡᱮ ᱟᱵᱮᱱ ᱵᱮᱱ ᱪᱟᱥ ᱟᱠᱟᱫᱟ ᱢᱮᱱᱛᱮ ᱫᱩᱲᱩᱵᱽ ᱟᱠᱠᱷᱨᱤᱧ ᱜᱮ ᱦᱩᱭᱩᱜ ᱛᱟᱵᱮᱱᱟ ᱚᱱᱠᱟᱱᱟᱜ ᱜᱚᱞᱯᱷᱚ ᱫᱚ ᱵᱟᱝ ᱠᱟᱱᱟ ᱡᱩᱫᱤ ᱵᱮᱱ ᱪᱟᱥ ᱟᱠᱟᱫᱟ ᱛᱟᱦᱟᱞᱮ ᱟᱵᱮᱱ ᱡᱩᱫᱤ ᱵᱟᱵᱮᱱ ᱥᱚᱢᱚᱭᱚᱜᱼᱟ ᱛᱟᱦᱚᱞᱮ ᱮᱸ ᱯᱟᱹᱭᱠᱟᱹᱨ ᱠᱚ ᱦᱚᱸᱵᱮᱱ ᱮᱢ ᱫᱟᱲᱮᱭᱟ ᱠᱚᱣᱟ ᱟᱵᱮᱱ ᱫᱚ ᱪᱮᱫ ᱦᱚᱸ ᱵᱟᱝ ᱪᱤᱠᱟᱹ ᱞᱟᱜᱟᱣ ᱟᱵᱮᱱᱟ ᱟᱵᱮᱱ ᱫᱚ ᱡᱚ ᱠᱚ ᱛᱩᱞᱟᱹᱣ ᱵᱮᱱ ᱥᱮ ᱡᱚᱸᱰᱨᱟ ᱠᱚ ᱛᱩᱞᱟᱹᱣ ᱠᱟᱛ ᱛᱮᱫᱽ ᱟᱵᱮᱱ ᱫᱚ ᱯᱟᱹᱭᱠᱟᱹᱨ ᱜᱮ ᱰᱟᱭᱨᱮᱴ ᱩᱱᱠᱩ ᱜᱮ ᱮᱢᱟᱣ ᱟᱠᱚᱵᱮᱱ ᱚᱲᱟᱜ ᱠᱷᱚᱱᱜᱮ ᱚᱲᱟᱜ ᱠᱚ ᱦᱤᱡᱩᱜᱼᱟ᱾ ᱟᱫᱚ ᱩᱱᱟᱹᱜ ᱮᱴᱟ ᱟᱱᱟᱴ ᱮᱸᱴᱠᱮᱴᱚᱬᱮ ᱫᱚ ᱱᱟᱦᱟᱸᱜ ᱵᱟᱝ ᱦᱩᱭᱩᱜᱼᱟ ᱟᱠᱠᱷᱤᱨᱤᱧ ᱠᱚᱨᱮᱱᱟᱜ ᱫᱚ᱾
ᱟᱪᱪᱷᱟ ᱟᱪᱪᱷᱟ ᱚᱱᱟᱜᱮ ᱱᱟᱯᱟᱭ ᱠᱟᱱᱟ ᱟᱹᱰᱤ ᱜᱟᱱ ᱦᱚᱲ ᱛᱚ ᱢᱟᱱᱮ ᱮᱸᱻ ᱚᱝᱠᱟ ᱪᱟᱥ ᱦᱚᱸᱠᱚ ᱪᱟᱥ ᱠᱮᱭᱟ ᱟᱫᱚ ᱦᱚᱭᱛᱳ ᱤᱫᱤ ᱚᱝᱠᱟ ᱵᱟᱝᱠᱚ ᱫᱟᱲᱮᱜ ᱠᱟᱱ᱾ ᱟᱫᱚ ᱱᱟᱯᱟᱭ ᱠᱟᱱᱟᱵᱤᱱ ᱥᱮᱜ ᱜᱮ ᱚᱱᱟ ᱡᱟᱦᱟᱸ ᱯᱟᱹᱭᱠᱟᱹᱨ ᱠᱚᱠᱚ ᱦᱮᱡ ᱠᱟᱛᱮ ᱠᱚ ᱤᱫᱤ ᱠᱷᱟᱱ ᱛᱚ ᱟᱹᱰᱤ ᱜᱮ ᱵᱷᱟᱹᱜᱤ ᱫᱚ ᱵᱷᱟᱹᱜᱤ ᱦᱟᱸᱜ᱾
ᱦᱳᱭ ᱦᱳᱭ
ᱟᱫᱚ ᱟᱹᱞᱤᱧ ᱥᱮᱫ ᱫᱚ ᱦᱟᱸᱜ ᱚᱝᱠᱟ ᱫᱚ ᱡᱟᱦᱟᱸ ᱢᱟ ᱟᱹᱵᱤᱱ ᱥᱮᱫ ᱫᱚ ᱟᱹᱰᱤ ᱱᱟᱯᱟᱭ ᱜᱮ ᱡᱟᱦᱟᱸ ᱚᱝᱠᱟ ᱪᱟᱥ ᱠᱟᱛᱮ ᱟᱠᱷᱨᱤᱧ ᱦᱚᱸᱯᱮ ᱟᱠᱷᱤᱨᱤᱧᱮᱜ ᱜᱮᱭᱟ ᱦᱟᱸᱜ ᱟᱫᱚ ᱟᱞᱤᱧ ᱥᱮᱫ ᱫᱚ ᱥᱩᱫᱷᱩ ᱡᱚᱢ ᱜᱮ ᱦᱟᱸᱜ ᱠᱚ ᱡᱚᱢ ᱵᱟᱲᱟ ᱞᱟᱹᱜᱤᱫ ᱜᱮ ᱦᱟᱸᱜ ᱠᱚ ᱮᱢ ᱵᱟᱲᱟᱭ ᱫᱟ ᱟᱫᱚ ᱚᱝᱠᱟ ᱟᱠᱠᱷᱨᱤᱧ ᱥᱮᱱ ᱞᱟᱹᱜᱤᱫ ᱫᱚ ᱦᱚᱸᱜ ᱵᱟᱝᱠᱚ ᱮᱢ ᱵᱟᱲᱟᱭᱫᱟ᱾
ᱟᱪᱪᱷᱟ ᱟᱪᱪᱷᱟ᱾
ᱦᱳᱭ,
ᱦᱳᱭ, ᱛᱟᱦᱟᱞᱮ ᱟᱞᱮᱥᱮᱜ ᱢᱟ ᱱᱟᱱᱛᱮ ᱱᱟᱦᱟᱸᱜ ᱢᱟᱱᱮ ᱪᱟᱥ ᱟᱵᱟᱫᱽ ᱦᱚᱸ ᱥᱟᱶᱼᱥᱟᱶᱛᱮ ᱟᱞᱮ ᱥᱩᱨ ᱥᱩᱯᱩᱨ ᱱᱚᱝᱠᱟ ᱵᱩᱨᱩ ᱠᱚᱦᱚᱸ ᱢᱮᱱᱟᱜ ᱜᱮᱭᱟ ᱵᱤᱨ ᱠᱚ ᱵᱩᱨᱩ ᱠᱚ ᱟᱨ ᱟᱯᱮ ᱚᱱᱛᱮ ᱫᱚ ᱚᱱᱟ ᱫᱤᱥᱚᱢ ᱫᱚ ᱪᱮᱫ ᱞᱮᱠᱟ ᱵᱤᱨ ᱵᱩᱨᱩ ᱠᱚ ᱢᱮᱱᱟᱜ ᱜᱮᱭᱟ ᱥᱮ ᱵᱟᱹᱱᱩᱜᱼᱟᱱ?
ᱟᱹᱞᱤᱧ ᱥᱮᱜ ᱫᱚ ᱦᱟᱸᱜ ᱟᱸ ᱵᱤᱨ ᱫᱚ ᱢᱮᱱᱟᱜᱼᱟ ᱢᱮᱱᱠᱷᱟᱱ ᱦᱩᱭᱩᱜ ᱠᱟᱱᱟ ᱚᱱᱟ ᱡᱟᱦᱟᱸ ᱵᱩᱨᱩ ᱵᱤᱱ ᱞᱟᱹᱭ ᱠᱮᱫ ᱫᱚ, ᱟᱹᱞᱤᱧ ᱥᱮᱜ ᱫᱚ ᱦᱟᱸᱜ ᱵᱩᱨᱩ ᱫᱚ ᱵᱟᱹᱱᱩᱜᱼᱟ, ᱢᱮᱱᱠᱷᱟᱱ ᱵᱤᱨ ᱫᱚ ᱢᱮᱱᱟᱜᱼᱟ ᱦᱟᱸᱜ᱾
ᱦᱮᱸ ᱟᱫᱚ ᱱᱤᱛᱳᱜ ᱵᱚᱨᱥᱟ ᱨᱮ ᱡᱟᱦᱟᱸ ᱩᱫ ᱯᱷᱩᱴᱠᱟᱹ ᱱᱚᱣᱟ ᱠᱚ ᱧᱟᱢᱚᱜ ᱠᱟᱱᱟ ᱥᱮ ᱵᱟᱝᱟ?
ᱦᱮᱸ ᱦᱮᱸ ᱦᱮᱸ᱾ ᱟᱹᱰᱤ ᱡᱟᱹᱥᱛᱤ ᱜᱮ ᱚᱱᱟ ᱡᱟᱦᱟᱸ ᱩᱫ ᱯᱩᱴᱠᱟᱹ ᱠᱚᱢᱟ ᱟᱹᱰᱤ ᱡᱟᱹᱥᱛᱤ ᱜᱮᱠᱚ ᱟᱹᱜᱩ ᱠᱮᱜ ᱠᱚ ᱡᱟᱦᱟᱸ ᱟᱸ ᱩᱫ ᱠᱚᱫᱚ ᱦᱟᱸᱜ ᱟᱹᱰᱤ ᱨᱚᱠᱚᱢ ᱩᱫ ᱜᱮ ᱦᱟᱸᱜ ᱧᱟᱢᱚᱜ ᱠᱟᱱ ᱜᱮᱭᱟ ᱡᱮᱢᱚᱱ ᱦᱟᱸᱜ, ᱠᱟᱱᱟ ᱢᱟᱱᱮ ᱯᱟᱴᱠᱟᱨ ᱩᱫ ᱟᱨ ᱵᱟᱞᱤ ᱩᱫ᱾ ᱟᱨ ᱛᱚᱨᱢᱟᱞ ᱩᱫ ᱟᱨ ᱚᱱᱟ ᱵᱩᱱᱩᱢ ᱩᱫ ᱥᱟᱜᱟᱫᱽ ᱩᱫ ᱟᱨ ᱯᱩᱴᱠᱟᱹ ᱦᱚᱸ ᱟᱹᱰᱤ ᱡᱟᱹᱥᱛᱤ ᱜᱮᱠᱚ ᱟᱹᱜᱩ ᱫᱚᱠᱚ ᱟᱹᱜᱩ ᱵᱟᱲᱟ ᱠᱮᱜ ᱠᱚᱜᱮᱭᱟ ᱦᱟᱸᱜ᱾ ᱟᱹᱵᱤᱱ ᱥᱮᱜ ᱦᱚᱸ ᱛᱟᱦᱚᱞᱮ ᱚᱱᱠᱟ ᱩᱫ ᱯᱩᱴᱠᱟᱹ ᱠᱚᱫᱚ ᱧᱟᱢᱚᱜ ᱠᱟᱱ ᱠᱟᱱ
ᱦᱳᱭ ᱦᱳᱭ ᱟᱞᱮ ᱟᱞᱮ ᱥᱮᱱ ᱦᱚᱸ ᱱᱚᱝᱠᱟ ᱫᱚ ᱩᱫ ᱯᱩᱴᱠᱟᱹ ᱫᱚ ᱧᱟᱢᱚᱜ ᱜᱮᱭᱟ ᱟᱫᱚ ᱢᱮᱱᱠᱷᱟᱱ ᱚᱱᱟ ᱟᱹᱠᱷᱨᱤᱧ ᱫᱷᱟᱹᱵᱤᱜ ᱚᱱᱠᱟ ᱵᱟᱝ ᱡᱮ ᱚᱲᱟᱜ ᱠᱚᱨᱮ, ᱡᱚᱢ ᱵᱟᱲᱟ ᱥᱮ ᱟᱹᱛᱩ ᱟᱹᱛᱩ ᱨᱮᱱ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱱᱩᱠᱩ ᱠᱚ ᱡᱚᱢ ᱥᱩᱢᱩᱝ ᱫᱚ ᱦᱩᱭᱩᱜ ᱜᱮᱭᱟ ᱵᱷᱟᱹᱜᱤ ᱜᱮ᱾ ᱟᱨ ᱵᱩᱨᱩ ᱠᱚᱨᱮ ᱥᱮᱜ ᱥᱮᱱ ᱞᱮᱱᱠᱷᱟᱱ ᱟᱞᱮ ᱥᱮᱱ ᱫᱚ ᱧᱟᱢᱚᱜᱼᱟ ᱠᱟᱢᱟᱨ ᱩᱫ ᱯᱟᱴᱠᱟ ᱥᱟᱜᱟᱫ
ᱚᱸ ᱟᱪᱪᱷᱟ᱾
ᱯᱩᱲ ᱛᱚᱨᱢᱟᱞ, ᱥᱟᱥᱟᱝ ᱛᱚᱨᱢᱟᱞ ᱟᱨ ᱥᱟᱶᱛᱮ ᱠᱟᱰᱷᱟᱱ ᱩᱫ, ᱥᱟᱶᱛᱮ ᱢᱩᱪᱤ ᱩᱫ ᱱᱤᱭᱟᱹ ᱠᱚ ᱟᱨᱚ ᱟᱭᱢᱟ ᱠᱚᱴᱮᱡ ᱩᱫ ᱠᱚ ᱢᱮᱱᱟᱜᱼᱟ᱾ ᱟᱨᱚ ᱮᱢᱟᱱ ᱟᱭᱢᱟ ᱮᱢᱟᱱ ᱮᱢᱟᱱ ᱩᱫ ᱠᱚ ᱢᱟᱱᱮ ᱫᱚᱢᱮ ᱜᱟᱱ ᱜᱮ ᱢᱮᱱᱟᱜᱼᱟ, ᱯᱩᱴᱠᱟᱹ ᱠᱚ ᱥᱟᱶ ᱛᱮ ᱮᱸ ᱱᱚᱜᱼᱚᱱᱟ ᱠᱚᱜᱮ ᱦᱟᱞᱟᱝ ᱟᱹᱜᱩ ᱠᱟᱛᱮᱜ ᱡᱚᱢ ᱵᱟᱲᱟ ᱞᱮᱠᱟ ᱫᱚ ᱢᱟᱱᱮ ᱦᱩᱭᱩᱜ ᱜᱮᱭᱟ ᱟᱨ ᱪᱮᱫ᱾
ᱟᱪᱪᱷᱟᱪ᱾
ᱦᱮᱸ ᱚᱱᱠᱟ ᱟᱠᱷᱨᱤᱧ ᱫᱷᱟᱹᱵᱤᱜ ᱫᱚ ᱵᱟᱝ ᱨᱮᱦᱚᱸ ᱢᱟᱱᱮ ᱚᱲᱟᱜ ᱡᱚᱢ ᱞᱮᱠᱟ ᱫᱚ ᱮᱸ ᱵᱷᱟᱹᱜᱤ ᱦᱩᱭ ᱦᱩᱭᱩᱜᱼᱟ ᱟᱨ ᱪᱮᱫ᱾
ᱟᱪᱪᱷᱟ ᱟᱪᱪᱷᱟ, ᱟᱫᱚ ᱟᱞᱤᱧ ᱥᱮᱜ ᱫᱚ ᱦᱚᱸᱜ ᱚᱱᱟ ᱩᱫ ᱠᱚᱦᱚᱸ ᱟᱹᱜᱩ ᱢᱟᱠᱚ ᱟᱹᱜᱩᱭᱮᱜ ᱠᱚᱜᱮᱭᱟ ᱦᱟᱸᱜ ᱚᱲᱟᱜ ᱡᱚᱢ ᱞᱟᱹᱜᱤᱫ ᱟᱫᱚ ᱠᱤᱪᱷᱩᱜᱟᱱ ᱦᱚᱲ ᱢᱮᱱᱟᱜ ᱠᱚᱣᱟ ᱩᱱᱠᱩ ᱫᱚ ᱦᱟᱸᱜ ᱟᱹᱰᱤ ᱜᱟᱱ ᱜᱮ ᱦᱟᱸᱜ ᱟᱸ ᱯᱟᱱᱛᱮ ᱵᱟᱲᱟᱭᱮᱜ ᱠᱚᱣᱟ ᱠᱚ ᱵᱤᱨ ᱨᱮ ᱟᱨ ᱟᱫᱚ ᱟᱹᱰᱤ ᱜᱟᱱ ᱜᱮ ᱩᱱᱠᱩ ᱠᱤᱪᱷᱩᱜᱟᱱ ᱦᱚᱲ ᱫᱚ ᱟᱹᱠᱷᱨᱤᱧ ᱫᱚ ᱦᱟᱸᱜ ᱠᱚ ᱟᱹᱠᱷᱨᱤᱧᱮᱜ ᱜᱮᱭᱟ ᱦᱟᱸᱜ ᱟᱫᱚ, ᱦᱮᱸ ᱚᱱᱟ ᱦᱚᱸ ᱵᱟᱡᱟᱨ ᱠᱚ ᱤᱫᱤ ᱠᱟᱛᱮᱜ ᱟᱹᱰᱤ ᱜᱟᱱ ᱜᱮ ᱠᱟᱹᱣᱰᱤ ᱫᱚᱠᱚ ᱟᱹᱜᱩᱭᱮᱜ ᱜᱮᱭᱟ ᱦᱟᱸᱜ᱾
ᱦᱳᱭ ᱦᱳᱭ ᱦᱳᱭ ᱱᱤᱦᱟᱹᱛᱤ᱾ ᱟᱨ ᱥᱟᱶᱛᱮ ᱱᱤᱛᱚᱜ ᱫᱚ ᱟᱞᱮ ᱥᱮᱱ ᱫᱚ ᱱᱟᱦᱟᱸᱜ ᱵᱚᱨᱥᱟ ᱫᱤᱱ ᱠᱟᱱᱟ ᱥᱮ ᱱᱤᱛᱚᱜ ᱫᱚ ᱵᱷᱩᱸᱰᱨᱩ ᱵᱤᱞᱤ ᱠᱚ ᱮ ᱵᱷᱩᱸᱰᱨᱩ ᱵᱤᱞᱤ ᱠᱚᱫᱚ ᱟᱹᱰᱤ ᱡᱟᱹᱥᱛᱤ ᱟᱞᱮ ᱥᱮᱜ ᱫᱚ ᱵᱤᱞᱤᱜ ᱠᱟᱱᱟ, ᱱᱚᱣᱟ ᱵᱩᱨᱩᱝ ᱡᱟᱦᱟᱸ ᱛᱤᱱᱟᱹᱜ ᱢᱮᱱᱟᱜ-ᱟ ᱥᱮ ᱵᱩᱨᱩ ᱪᱮᱛᱟᱱ ᱠᱚᱨᱮ ᱦᱮᱱᱟᱜᱼᱟ ᱟᱹᱰᱤ ᱡᱟᱹᱥᱛᱤ ᱫᱟᱨᱮ ᱟᱨ ᱦᱤᱛᱚᱜ ᱫᱚ ᱵᱷᱩᱸᱰᱨᱩ ᱵᱤᱞᱤ ᱫᱚ ᱟᱹᱰᱤ ᱡᱟᱹᱥᱛᱤ ᱜᱮ ᱦᱩᱭᱩᱜ ᱠᱟᱱᱟ᱾ ᱛᱟᱦᱚᱞᱮ ᱟᱯᱮ ᱥᱮᱜ ᱫᱚᱞᱤᱧ ᱢᱮᱱᱫᱟ ᱚᱱᱟ ᱵᱩᱨᱩ ᱵᱤᱞᱤ ᱠᱚ ᱱᱤᱭᱟᱹ ᱠᱚᱫᱚ ᱪᱮᱜ ᱞᱮᱠᱟ ᱛᱤᱱᱟᱹᱜ ᱜᱟᱱ?
ᱟᱫᱚ ᱵᱷᱩᱱᱰᱨᱩ ᱢᱟ ᱵᱤᱱ ᱞᱟᱹᱭ ᱠᱮᱫ ᱠᱚ ᱢᱮᱱᱠᱷᱟᱱ ᱟᱸᱡᱚᱢ ᱫᱚᱞᱤᱧ ᱟᱸᱡᱚᱢ, ᱠᱟ ᱟᱫᱚ ᱦᱩᱭᱩᱜ ᱠᱟᱱᱟ ᱚᱱᱟ ᱫᱚ ᱦᱟᱸᱜ ᱡᱚᱢ ᱵᱟᱞᱤᱧ ᱡᱚᱢ ᱠᱟᱫᱟ ᱪᱮᱫᱠᱟ ᱱᱟᱜ ᱡᱤᱱᱤᱥ ᱛᱚ ᱚᱱᱟ ᱫᱚ ᱵᱟᱹᱞᱤᱧ ᱧᱮᱞ ᱠᱟᱫᱟ ᱠᱤᱱᱛᱩ ᱟᱸᱡᱚᱢ ᱠᱟᱫ ᱞᱤᱧ ᱵᱷᱩᱸᱰᱨᱩ ᱵᱤᱞᱤ, ᱟᱫᱚ ᱟᱹᱞᱤᱧ ᱥᱮᱫ ᱫᱚ ᱦᱟᱸᱜ ᱟ ᱱᱤᱛ ᱛᱳᱜ ᱫᱚ ᱵᱤᱞᱤ ᱫᱚ ᱦᱟᱸᱜ ᱵᱤᱨ ᱨᱮᱫᱚ ᱚᱱᱠᱟ ᱫᱚ ᱵᱟᱹᱱᱩᱜᱼᱟ ᱢᱮᱱᱠᱷᱟᱱ ᱟ ᱠᱤᱪᱷᱩ ᱫᱤᱱ ᱢᱟᱲᱟᱝ ᱜᱮ ᱦᱟᱸᱜ ᱚᱱᱠᱟ ᱫᱚᱢᱮ ᱜᱟᱱ ᱜᱮ ᱠᱳᱫ ᱫᱚ ᱵᱤᱞᱤ ᱞᱮᱱᱟ ᱦᱟᱸᱜ᱾
ᱟᱪᱪᱷᱟ ᱟᱪᱪᱷᱟ ᱦᱳᱭ ᱦᱳᱭ᱾
ᱦᱳᱭ᱾
ᱟᱞᱮ ᱱᱚᱛᱮ ᱦᱚᱸᱱ
ᱵᱷᱩᱸᱰᱨᱩ ᱵᱤᱞᱤ ᱚᱱᱟ ᱫᱚ ᱦᱟᱸᱜ ᱪᱮᱫ ᱞᱮᱠᱟ ᱧᱮᱞᱚᱜ ᱠᱟᱱᱟ ᱥᱮ ᱪᱮᱫᱠᱟ ᱡᱚᱢ ᱛᱮ ᱵᱩᱡᱷᱟᱹᱜ ᱜᱮᱭᱟ ᱛᱟᱦᱚᱞᱮ?
ᱮᱸ ᱵᱷᱩᱸᱰᱨᱩ ᱵᱤᱞᱤ ᱵᱮᱱ ᱞᱟᱹᱭ ᱞᱮᱠᱷᱟᱱ ᱚᱱᱟ ᱫᱚ ᱱᱟᱦᱟᱜ ᱟ ᱡᱟᱹᱥᱛᱤ ᱞᱟᱴᱩ ᱫᱚ ᱵᱟᱭ ᱵᱤᱞᱤᱜᱼᱟ ᱱᱟ ᱠᱩᱭᱰᱤ ᱠᱚᱵᱮᱱ ᱧᱮᱞ ᱠᱟᱫ?
ᱦᱮᱸ ᱧᱮᱞ ᱠᱟᱜ ᱜᱮᱭᱟᱞᱤᱧ ᱠᱩᱸᱭᱰᱤ ᱠᱚ᱾
ᱠᱩᱸᱭᱰᱤ ᱠᱩᱸᱭᱰᱤ ᱞᱮᱠᱟ ᱜᱮ ᱢᱟᱱᱮ ᱡᱚᱜᱼᱟ ᱟᱨ ᱪᱮᱫ ᱟᱨ ᱵᱷᱤᱛᱤᱨ ᱨᱮ ᱮ ᱠᱩᱸᱭᱰᱤ ᱡᱮᱢᱚᱱ ᱡᱟᱝ ᱛᱟᱦᱮᱱᱟ ᱚᱱᱟ ᱫᱚ ᱵᱷᱤ ᱛᱤᱨ ᱨᱮ ᱡᱟᱝ ᱵᱚᱫᱚᱞ ᱛᱮ ᱚᱱᱟ ᱫᱚ ᱢᱤᱫᱴᱤᱡ ᱮᱸ ᱢᱟᱱᱮ ᱟᱹᱰᱤ ᱱᱚᱨᱚᱢ ᱥᱟᱹᱦᱤᱡ ᱛᱟᱦᱮᱱᱟ᱾ ᱢᱟᱱᱮ ᱦᱮᱸᱫᱮ ᱦᱮᱸᱫᱮ ᱵᱷᱟᱵ᱾ ᱟᱫᱚ ᱦᱳᱭ ᱚᱱᱟ ᱜᱮ ᱪᱷᱟᱲᱟᱣ ᱠᱟᱛᱮᱜ ᱡᱚᱢ ᱞᱮᱠᱷᱟᱱ ᱫᱚ ᱟᱹᱰᱤ ᱡᱟᱹᱥᱛᱤ ᱥᱤᱵᱤᱞᱟ ᱢᱟᱱᱮ ᱵᱩᱸᱰᱨᱩ ᱫᱚ ᱯᱩᱨᱩ ᱨᱮ ᱡᱟᱦᱟᱸ ᱛᱤᱱᱟᱹᱜ ᱡᱚ ᱵᱤᱞᱤ ᱢᱮᱱᱟᱜᱼᱟ ᱱᱤᱭᱟᱹ ᱠᱷᱚᱱᱟᱜ ᱫᱚ ᱫᱚ ᱟᱹᱰᱤ ᱵᱷᱩᱱᱰᱨᱩ ᱨᱮᱱᱟᱜ ᱫᱚ ᱟᱹᱰᱤ ᱡᱟᱹᱥᱛᱤ ᱥᱤᱵᱤᱞᱟ ᱚᱱᱠᱟ ᱡᱟᱦᱟᱸ ᱛᱤ ᱨᱮᱞᱤᱧ ᱡᱚᱢ ᱵᱟᱲᱟᱣ ᱠᱟᱫ ᱤᱱᱟᱹ ᱢᱚᱫᱫᱷᱮ ᱨᱮᱫᱚ ᱞᱤᱧ ᱵᱩᱡᱷᱟᱹᱣ ᱠᱟᱫᱟ᱾
ᱟᱪᱪᱷᱟ ᱟᱪᱪᱷᱟ᱾
ᱦᱚᱸᱭ ᱛᱤᱨᱞ ᱛᱟᱨᱩᱵ ᱢᱟ ᱢᱮᱱᱟᱜ ᱜᱮ ᱱᱚᱣᱟ ᱵᱮᱱ ᱵᱟᱲᱟᱭ ᱜᱮᱭᱟ ᱥᱟᱶᱛᱮ ᱱᱚᱣᱟ ᱵᱩᱸᱫᱽᱨᱩ ᱫᱚ ᱡᱟᱹᱥᱛᱤ ᱫᱚ ᱱᱤᱭᱟᱹ ᱫᱚ ᱞᱟ ᱴᱩ ᱞᱟᱹᱴᱩ ᱫᱚ ᱩᱱᱟᱹᱜ ᱞᱟᱹᱴᱩ ᱫᱚ ᱵᱟᱭ ᱫᱟᱨᱮᱜ-ᱟ ᱢᱚᱴᱟᱢᱩᱴᱤ ᱫᱚᱥ ᱯᱷᱤᱴ᱾ ᱤᱱᱠᱟᱹ ᱫᱟᱨᱮᱜᱼᱟ ᱟᱨ ᱚᱱᱟ ᱩᱥᱩᱞ ᱴᱚᱭᱞᱟᱝ ᱚᱱᱠᱟ ᱫᱚ ᱵᱟᱭ ᱡᱩᱯᱲᱩ ᱥᱟᱺᱦᱤᱡ ᱫᱟᱨᱮᱜᱼᱟ ᱱᱤᱭᱟᱹ ᱫᱚ᱾ ᱟᱨ, ᱦᱮᱸ ᱥᱚᱠᱛᱚ ᱞᱟᱹᱴᱩ ᱫᱚ ᱵᱟᱝ ᱢᱚᱴᱟᱢᱩᱴᱤ ᱫᱟᱨᱮᱜ-ᱟ ᱟᱨ ᱪᱮᱫ᱾ ᱟᱨ ᱚᱛ ᱠᱷᱚᱱ ᱜᱮᱵᱮᱱ ᱛᱤᱭᱳᱜ ᱫᱟᱲᱮᱭᱟᱜᱼᱟ ᱚᱱᱟ ᱫᱚ ᱟ ᱵᱤᱞᱤ ᱞᱮᱱᱠᱷᱟᱱ ᱱᱟᱥᱮᱱᱟᱜ ᱵᱮᱱ ᱨᱩᱠᱩ ᱞᱮᱠᱷᱟᱡ ᱜᱮ ᱧᱩᱨᱩᱜᱼᱟ᱾ ᱟᱨ ᱥᱮᱛᱟᱜ ᱨᱮᱞᱮ ᱪᱟᱞᱟᱜᱟ ᱯᱟᱱᱛᱮ ᱟᱹᱜᱩᱭᱟᱞᱮ ᱟᱨ ᱚᱱᱟ ᱫᱚ ᱵᱚᱨᱚᱝ ᱡᱚᱢ ᱦᱚᱸ ᱡᱚᱢ ᱥᱟᱶᱛᱮ ᱮ ᱯᱟᱹᱭᱠᱟᱹᱨ ᱠᱚᱦᱚᱸ ᱠᱚ ᱤᱫᱤᱭᱟ ᱟᱠᱷᱨᱤᱧ᱾ ᱮᱸ ᱠᱟᱛᱮᱫ ᱮᱸ
ᱚ ᱛᱟᱦᱟᱞᱮ ᱮᱷ ᱡᱚᱢ ᱥᱟᱶ ᱥᱟᱶ ᱛᱮ ᱛᱟᱦᱟᱞᱮ ᱟᱠᱷᱨᱤᱧ ᱠᱚᱦᱚᱸ ᱯᱮ ᱟᱠᱷᱨᱤᱧᱮᱜ ᱜᱮᱭᱟ ᱛᱟᱦᱟᱞᱮ ᱟᱹᱰᱤ ᱱᱟᱯᱟᱭ ᱜᱮ ᱛᱟᱦᱟᱞᱮ᱾